ᱦᱩᱸ ᱦᱮᱞᱳ᱾ ᱦᱟᱸ ᱡᱚᱦᱟᱨ ᱜᱮ ᱪᱮᱞᱮᱠᱟ ᱢᱮᱱᱟᱜ ᱯᱮᱭᱟ?
ᱵᱩᱜᱤ ᱵᱟᱲᱟᱜᱤ ᱜᱮ, ᱟᱹᱵᱤᱱ ᱪᱮᱫ ᱞᱮᱠᱟ ᱢᱮᱱᱟᱜ ᱵᱤᱱᱟ?
ᱦᱚᱸ ᱵᱮᱥ ᱵᱟᱲ ᱜᱮ ᱢᱮᱱᱟᱜ ᱞᱮᱭᱟ᱾ ᱛᱚᱵᱮ ᱚᱱᱛᱮᱱᱟᱜ ᱫᱟᱜ ᱡᱟᱹᱯᱩᱫ ᱠᱚᱫᱚ ᱪᱮᱫᱮᱠᱟ? ᱫᱟᱜᱮᱜᱼᱟ ᱥᱮ ᱵᱟᱝᱜᱮ?
ᱫᱟᱜᱮ ᱜᱮᱭᱟᱭ ᱱᱤᱛᱚᱜ ᱦᱚᱸ ᱫᱟᱜᱮ ᱜᱮ ᱜᱮ ᱜᱚᱴᱟ ᱫᱤᱥᱚᱢ ᱢᱟ ᱫᱟᱜ ᱢᱟ ᱫᱟᱜ ᱱᱤᱛᱚᱜ ᱦᱚᱸ ᱟᱞᱮ ᱥᱮᱫ ᱦᱚᱸ ᱫᱟᱜ ᱜᱮᱭᱟ᱾
ᱟᱪᱪᱷᱟ ᱪᱷᱟ ᱛᱮᱦᱮᱧ ᱢᱟ ᱟᱞᱮ ᱥᱮᱱ ᱢᱟ ᱥᱤᱛᱩᱝ ᱮᱫ ᱛᱟᱦᱮᱸᱫ᱾
ᱟᱪᱪᱷᱟ᱾
ᱦᱳᱭ ᱫᱮ ᱫᱟᱜ ᱮᱮᱜᱟᱭ ᱛᱚᱵᱮ ᱠᱷᱟᱱ ᱦᱟᱹᱠᱩ ᱥᱟᱵ ᱠᱚᱣᱯᱮ ᱪᱟᱞᱟᱜ ᱠᱟᱱ ᱜᱮᱭᱟ?
ᱦᱟᱹᱠᱩ ᱥᱟᱵ ᱠᱚᱫᱚ ᱟᱹᱞᱤᱧ ᱫᱚ ᱵᱟᱹᱞᱤᱧ ᱪᱟᱞᱟᱜ ᱠᱟᱱᱟ᱾ ᱟᱹᱞᱤᱧ ᱠᱷᱚᱱ ᱦᱩᱰᱤᱧᱤᱧ ᱵᱟᱹᱵᱩ ᱩᱱᱤᱭ ᱪᱟᱞᱟᱜ ᱠᱟᱱᱟ᱾
ᱟᱪᱪᱷᱟ ᱟᱪᱪᱷᱟ ᱟᱹᱵᱤᱱ ᱫᱚ ᱛᱤᱥ ᱦᱚᱸ ᱵᱤᱱ ᱵᱟᱵᱤᱱ ᱪᱟᱞᱟᱣ ᱟᱠᱟᱱᱟ? ᱪᱮᱫ ᱞᱮᱠᱟ ᱠᱚ ᱥᱟᱵ ᱵᱟᱲᱟᱠᱚᱣᱟ ᱥᱮ ᱵᱟᱟᱹᱵᱤᱱ ᱵᱟᱰᱟᱭᱟ?
ᱵᱟᱲᱟᱭ ᱫᱚᱞᱤᱧ ᱵᱟᱲᱟᱭ ᱜᱮᱭᱟ ᱜᱤᱫᱽᱨᱟᱹ ᱡᱚᱠᱷᱟ ᱞᱤᱧ ᱪᱟᱞᱟᱣ ᱵᱟᱲᱟᱜ ᱠᱟᱱ ᱛᱟᱦᱮᱸᱫ ᱱᱤᱛᱚᱜ ᱫᱚ ᱟᱫᱚ ᱩᱱᱟᱹᱜᱼᱼ ᱚᱞᱚᱜ ᱯᱟᱲᱦᱟᱜ ᱠᱚ ᱛᱟᱦᱮᱱ ᱠᱷᱟᱱ ᱫᱚ ᱵᱟᱹᱞᱤᱧ ᱪᱟᱞᱟᱣ ᱫᱟᱲᱮᱭᱟᱜ ᱠᱟᱱᱟᱼᱼ
ᱟᱪᱪᱷᱟ ᱟᱪᱪᱷᱟ ᱦᱚᱸ ᱚᱱᱟ ᱢᱟ ᱠᱟᱛᱷᱟ ᱠᱟᱱ ᱜᱮᱭᱟ᱾ ᱚᱞᱚᱜ ᱯᱟᱲᱦᱟᱣ ᱱᱤᱛᱚᱜ ᱡᱟᱹᱨᱩᱲᱟᱱ ᱠᱟᱱ ᱜᱮᱭᱟ᱾ ᱟᱵᱩ ᱠᱚ ᱞᱟᱹᱜᱤᱫᱼᱼ ᱵᱟᱵᱚᱱ ᱯᱟᱲᱦᱟᱣ ᱞᱮᱠᱷᱟᱱ ᱯᱟᱹᱨᱥᱤ ᱵᱟᱵᱚᱱ ᱥᱮᱬᱟ ᱞᱮᱠᱷᱟᱱ ᱥᱟᱶᱛᱟ ᱪᱮᱫ ᱞᱮᱠᱟ ᱞᱮᱠᱟᱛᱮ ᱵᱚᱱ ᱥᱮᱬᱟᱭᱟᱼᱼ
ᱦᱮᱸ ᱼᱼ
ᱦᱳᱭ᱾ ᱼᱼ
ᱟᱫᱚ ᱵᱚᱸᱜᱟ ᱵᱩᱨᱩ ᱢᱟ ᱞᱟᱹᱠᱛᱤ ᱢᱟ ᱞᱟᱹᱠᱛᱤᱜ ᱠᱟᱱᱼᱼ ᱡᱮ ᱟᱵᱚ ᱥᱟᱱᱛᱟᱲ ᱥᱚᱢᱟᱡᱽᱼᱼ
ᱦᱮᱸ ᱦᱮᱸ ᱵᱷᱟᱹᱜᱤ ᱠᱟᱛᱷᱟ ᱵᱤᱱ ᱞᱟᱹᱭ ᱠᱟᱜᱼᱟᱼᱼ
ᱟᱵᱚ ᱱᱚᱣᱟ ᱠᱟᱨᱟᱢᱼᱼ
ᱼᱼ
ᱠᱟᱨᱟᱢ ᱯᱚᱸᱜᱟ ᱵᱮᱥᱚᱭᱨᱮ ᱵᱟᱲᱟᱭ ᱧᱟᱢ ᱠᱮᱫᱟ ᱵᱮᱱ ᱟᱵᱮᱱᱼᱼ
ᱦᱚᱸ ᱤᱱᱠᱟᱹ ᱡᱟᱹᱥᱛᱤ ᱫᱚ ᱵᱟᱹᱞᱤᱧ ᱵᱟᱲᱟᱭᱟ ᱟᱹᱛᱩ ᱫᱤᱥᱚᱢ ᱨᱮᱼᱼ ᱡᱟᱹᱥᱛᱤ ᱵᱟᱹᱝ ᱞᱤᱧ ᱛᱟᱦᱮᱸ ᱠᱟᱱᱟ ᱛᱚᱼᱼ ᱚᱱᱠᱟ ᱫᱚᱞᱤᱧ ᱵᱟᱲᱟᱭ ᱜᱮᱭᱟ ᱛᱚ ᱡᱟᱹᱥᱛᱤ ᱜᱟᱹᱦᱤᱨ ᱥᱟᱹᱦᱤᱡ ᱛᱮᱫᱚ ᱵᱟᱹᱞᱤᱧ ᱵᱟᱲᱟᱭᱟ᱾ ᱦᱮᱸ᱾
ᱟᱹᱵᱤᱱ ᱴᱷᱮᱱᱼᱼ ᱠᱩᱞᱤ ᱛᱟᱦᱮᱸ ᱞᱮᱱᱟ ᱪᱮᱫ ᱪᱚᱝᱼᱼ
ᱦᱚᱸ ᱠᱩᱠᱞᱤ ᱵᱮᱱ ᱫᱚᱦᱚ ᱫᱟᱲᱮ ᱟᱜ ᱜᱮᱭᱟᱼᱼ
ᱚᱠᱟ ᱮᱱᱮᱡ ᱥᱮᱨᱮᱧ ᱨᱮᱫᱚ ᱠᱚᱲᱟ ᱠᱩᱲᱤ ᱠᱚ ᱮᱱᱮᱡ ᱟᱠᱚ? ᱵᱟᱲᱟᱭ ᱟᱵᱤᱱ?
ᱚᱱᱠᱟ ᱢᱟ ᱡᱷᱚᱛᱚ ᱮᱱᱮᱡ ᱥᱮᱨᱮᱧ ᱨᱮᱜᱮ ᱠᱩᱲᱤ ᱠᱚᱲᱟ ᱠᱚᱠᱚ ᱥᱟᱵ ᱠᱟᱛᱮ ᱠᱚ ᱮᱱᱮᱡᱼᱟ᱾
ᱟᱫᱚᱼᱼ
ᱢᱮᱱᱠᱷᱟᱱ ᱵᱚᱸᱜᱟ ᱵᱩᱨᱩ ᱛᱟᱭᱱᱚᱢᱼᱼ ᱢᱮᱱᱠᱷᱟᱱ ᱚᱱᱠᱟ ᱫᱚ ᱟᱹᱞᱤᱧ ᱦᱚᱸ ᱵᱟᱹᱞᱤᱧ ᱫᱤᱥᱟᱹ ᱫᱟᱲᱮᱭᱟᱜ ᱠᱟᱱᱟ ᱡᱮ ᱚᱠᱟᱼᱼ ᱨᱮ ᱟᱹᱵᱤᱱ ᱵᱤᱱ ᱵᱟᱲᱟᱭ ᱠᱷᱟᱱ ᱞᱟᱹᱭ ᱧᱚᱜ ᱟᱵᱤᱱᱼᱼ
ᱦᱚᱭ ᱠᱚᱲᱟ ᱠᱩᱲᱤ ᱢᱟ ᱱᱮᱛᱟᱨ ᱢᱟᱼᱼ ᱵᱤᱦᱟ ᱵᱟᱯᱞᱟ ᱠᱚᱨᱮ ᱦᱚᱸ ᱠᱚ ᱮᱱᱮᱡᱮᱜ ᱜᱮᱭᱟ ᱠᱚ ᱰᱟᱹᱵᱩᱝ ᱠᱚᱨᱮ ᱦᱚᱸ ᱠᱚ ᱮᱱᱮᱡᱮᱜᱼᱼ ᱡᱟᱦᱟᱸ ᱠᱚ ᱯᱟᱹᱠᱤᱭᱟ ‌ᱠᱚᱼᱼ ᱥᱟᱱᱛᱟᱲ ᱨᱮᱭᱟᱜ ᱚᱠᱟ ᱵᱚᱸᱜᱟ ᱨᱮᱵᱚᱱ ᱮᱱᱮᱡᱚᱜ-ᱟ ᱚᱱᱟ ᱫᱚ ᱠᱟᱨᱟᱢ ᱵᱚᱸᱜᱟ ᱨᱮᱵᱚᱱ ᱮᱱᱮᱡᱚᱜ-ᱟ᱾
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱵᱤᱱ ᱞᱟᱹᱭ ᱟᱠᱟᱫᱟ, ᱦᱮᱸ᱾ ᱚᱱᱟ ᱫᱚ ᱠᱟᱛᱷᱟ ᱠᱟᱱ ᱜᱮᱭᱟ ᱟᱹᱞᱤᱧᱟᱜ ᱩᱭᱦᱟᱹᱨ ᱛᱮᱫᱚ ᱟᱹᱞᱤᱧ ᱵᱷᱟᱹᱜᱤ ᱥᱟᱺᱦᱤᱡ ᱵᱟᱹᱞᱤᱧ ᱵᱟᱲᱟᱭ ᱛᱟᱦᱮᱸᱫ᱾ ᱚᱱᱟᱛᱮ ᱵᱟᱹᱞᱤᱧ ᱞᱟᱹᱭ ᱫᱟᱲᱮ ᱟᱫᱟ᱾ ᱦᱳᱭ᱾
ᱟᱫᱚ ᱵᱤᱱ ᱞᱟᱹᱭ ᱮᱫᱟᱼᱼ ᱚᱱᱟ ᱠᱟᱨᱟᱢ ᱮᱱᱮᱡ ‌ ᱫᱚ ᱛᱤᱥᱚᱜ ᱠᱚ ᱮᱱᱮᱡᱟ ᱢᱮᱱᱛᱮ‌?
ᱠᱟᱨᱟᱢ ᱮᱱᱮᱡ ᱢᱟ ᱠᱟᱨᱟᱢ ᱵᱚᱸᱜᱟ ᱨᱮ‌ᱜᱮ ᱠᱚ ᱮᱱᱮᱡᱼᱟ ᱥᱮ ᱾
ᱠᱟᱛᱷᱟ ᱵᱤᱱ ᱢᱮᱱ ᱟᱠᱟᱜ-ᱟ᱾
ᱟᱪᱪᱷᱟ ᱟᱪᱪᱷᱟ ᱦᱚᱭ᱾
ᱟᱫᱚ ᱟᱵᱚ ᱥᱟᱱᱛᱟᱲ ᱦᱚᱲᱼᱼ
ᱦᱚᱭ᱾ ᱼᱼ
ᱜᱟᱲ ᱢᱤᱴᱤᱡ ᱡᱤᱱᱤᱥ ᱢᱮᱱᱟᱜ-ᱟ ᱢᱟᱱᱮ ᱜᱟᱲ ᱧᱩᱛᱩᱢᱟᱱ ᱢᱤᱫ ᱡᱤᱱᱤᱥ ᱢᱮᱱᱟᱜ-ᱟ ᱵᱤᱱ ᱵᱟᱲᱟᱭᱟ?
ᱦᱚᱸ ᱦᱚᱸ ᱜᱟᱲ᱾ ᱢᱮᱱᱟᱜ ᱜᱮᱭᱟ ᱡᱷᱚᱛᱚ ᱯᱟᱹᱨᱥᱤ ᱨᱮᱱ ᱯᱟᱹᱨᱤᱥ ᱨᱮᱱᱟᱜ ᱢᱤᱫᱴᱟᱝ ᱜᱟᱲ᱾ ᱛᱚ ᱠᱤᱪᱷᱩ ᱜᱟᱱ ᱞᱤᱧ ᱵᱟᱲᱟᱭᱟ ᱠᱤᱪᱷᱩ ᱜᱟᱱ ᱫᱚ ᱵᱟᱹᱞᱤᱧ ᱵᱟᱲᱟᱭᱟ᱾
ᱜᱟᱲ ᱤᱫᱤ ᱠᱟᱛᱮᱜ ᱜᱮ ᱟᱹᱵᱤᱱ ᱴᱷᱮᱱ ᱢᱤᱫᱴᱤᱡ ᱠᱩᱞᱤ ᱛᱟᱦᱮᱱ ᱠᱟᱱ ᱛᱟᱦᱮᱸᱜᱼᱼ
ᱦᱚᱸ ᱦᱚᱸ ᱞᱟᱹᱭ ᱫᱟᱲᱮᱜ ᱟᱵᱮᱱ᱾
ᱴᱩᱰᱩ ᱠᱚᱣᱟᱜ ᱜᱟᱲ ᱫᱚ ᱚᱠᱟ ᱠᱟᱱᱟ?
ᱴᱩᱰᱩ ᱠᱚᱣᱟᱜ ᱚᱸᱻ ᱟᱹᱞᱤᱧᱟᱜ ᱵᱟᱲᱟᱭ ᱦᱤᱥᱟᱹᱵᱽ ᱛᱮᱢᱟᱻ ᱞᱩᱠᱩᱭ ᱵᱟᱹᱲᱤ᱾ ᱜᱟᱲ ᱠᱚ ᱢᱮᱛᱟᱜ-ᱟ ᱵᱟᱝ ᱢᱟ ᱞᱩᱭ ᱵᱟᱹᱲᱤ ᱜᱟᱲ ᱠᱚ ᱢᱮᱛᱟᱜ-ᱟ᱾
ᱦᱚᱭ ᱚᱠᱟ ᱼᱼ ᱚᱠᱟ ᱠᱚᱨᱮᱻ ᱞᱩᱼᱼ ᱵᱟᱹᱲᱤ ᱠᱚ ᱢᱮᱛᱟᱜ-ᱟ ᱟᱨ ᱚᱠᱟᱼᱼ ᱚᱠᱟ ᱠᱚᱨᱮ ᱞᱩᱠᱩᱭ ᱵᱟᱹᱲᱤ ᱠᱚ ᱢᱮᱛᱟᱜ-ᱟ᱾ ᱟᱨ ᱚᱠᱟ ᱠᱚᱨᱮ ᱥᱤᱢ ᱦᱚᱸᱠᱚ ᱢᱮᱛᱟᱜ ᱜᱮᱭᱟ ᱥᱤᱢ ᱜᱟᱲ᱾
ᱟᱪᱪᱷᱟ ᱟᱪᱪᱷᱟ ᱦᱩᱭ ᱠᱚᱜ-ᱟ ᱚᱱᱟ ᱫᱚ ᱟᱹᱞᱤᱧ ᱦᱚᱸ ᱵᱟᱹᱞᱤᱧ ᱵᱟᱲᱟᱭᱟ᱾ ᱟᱹᱞᱤᱧ ᱢᱟ ᱱᱚᱶᱟ ᱵᱟᱨᱭᱟ ᱜᱮᱞᱤᱧ ᱟᱸᱡᱚᱢ ᱵᱟᱲᱟ ᱟᱠᱟᱜ-ᱟ᱾
ᱟᱵᱚᱻ ᱥᱟᱱᱛᱟᱲ ᱨᱮᱻ ᱛᱤᱱᱟᱹᱜ ᱴᱤᱻ ᱤᱭᱟᱹ ᱢᱮᱱᱟᱜ-ᱟ ᱯᱟᱹᱨᱥᱤ ᱢᱮᱱᱟᱜ-ᱟ ᱵᱤᱱ ᱞᱟᱹᱭ ᱫᱟᱲᱮᱭᱟᱜ-ᱟ?
ᱥᱟᱱᱛᱟᱲ ᱨᱮ?
ᱦᱚᱭ ᱟᱫᱚ ᱪᱮᱫ ᱞᱮᱠᱟ? ᱪᱮᱫ ᱞᱮᱠᱟ ᱴᱩᱰᱩ ᱠᱚ ᱢᱩᱨᱢᱩ ᱠᱚ ᱚᱱᱠᱟ ᱛᱤᱱᱟᱹᱜ ᱴᱤᱻ ᱢᱮᱱᱟᱜ-ᱟ? ᱧᱩᱛᱩᱢ‌ ᱵᱤᱱ ᱞᱟᱹᱭ ᱫᱟᱲᱮᱜ-ᱟ?
ᱟᱸᱜ ᱵᱮᱥ ᱥᱟᱺᱦᱤᱡ ᱛᱚ ᱟᱹᱞᱤᱧ ᱦᱚᱸ ᱵᱟᱹᱞᱤᱧ ᱵᱟᱰᱟᱭᱟ᱾ ᱟᱹᱞᱤᱧᱟᱜ ᱩᱭᱦᱟᱹᱨ ᱛᱮ ᱢᱮᱱᱠᱷᱟᱱᱼᱼ ᱜᱮᱞᱵᱟᱨ ᱜᱚᱴᱟᱝ ᱢᱮᱱᱟᱜ-ᱟ᱾ ᱛᱚ ᱟᱹᱞᱤᱧ ᱦᱚᱸ ᱵᱷᱟᱹᱜᱤ ᱥᱟᱺᱦᱤᱡ ᱫᱚ ᱵᱟᱹᱞᱤᱧ ᱵᱟᱰᱟᱭᱟ᱾
ᱟᱪᱪᱷᱟ ᱛᱚ ᱟᱹᱞᱤᱧ ᱞᱤᱧ ᱞᱟᱹᱭᱮᱜ-ᱟ᱾
ᱦᱚᱸ ᱞᱟᱹᱭ ᱵᱤᱱ᱾
ᱴᱩᱰᱩ ᱢᱩᱨᱢᱩᱼᱼ
ᱦᱳᱭ ᱦᱳᱭ᱾
ᱢᱟᱨᱰᱤ ᱵᱟᱥᱠᱮ ᱼᱼ ᱦᱟᱸᱥᱫᱟᱼᱼ ᱦᱮᱢᱵᱨᱚᱢ ᱥᱚᱨᱮᱱᱼᱼ
ᱟᱨᱼᱼ
ᱵᱟᱰᱟᱭᱟ ᱼᱼ
ᱟᱪᱪᱷᱟ ᱟᱪᱪᱷᱟ ᱱᱟᱯᱟᱭ ᱜᱮ ᱾
ᱟᱯᱮ ᱟᱨ ᱢᱤᱫᱴᱤᱡ ᱠᱩᱞᱤ ᱞᱤᱧ ᱫᱚᱦᱚ ᱠᱟᱜᱼᱟ ᱟᱹᱵᱤᱱ ᱴᱷᱮᱱ ᱾
ᱦᱚᱸ ᱞᱟᱹᱭ ᱵᱮᱱ᱾
ᱵᱟᱥᱠᱮ ᱠᱚᱣᱟᱜ ᱜᱟᱲ ᱫᱚ ᱪᱮᱫ ᱠᱟᱱᱟ?
ᱵᱟᱥᱠᱮ ᱠᱚᱣᱟᱜ ᱚᱸᱻ ᱦᱟᱨᱵᱟ ᱞᱟᱭᱮᱝ ᱜᱟᱲ ᱾ ᱟᱞᱮ ᱥᱮᱱ ᱢᱟ ᱟᱱᱠᱟ ᱜᱮ ᱠᱚ ᱞᱟᱹᱭᱟ ᱾ ᱟᱯᱮ ᱥᱮᱱ ᱫᱚ ᱪᱮᱫ ᱞᱮᱠᱟ ᱠᱚ ᱞᱟᱹᱭᱟ ᱟᱹᱞᱤᱧ ᱫᱚ ᱵᱟᱹᱞᱤᱧ ᱵᱟᱰᱟᱭᱟ ᱾
ᱴᱷᱤᱠ ᱜᱮᱢ ᱵᱟᱲᱟᱭᱟ ᱾
ᱟᱪᱪᱷᱟ ᱟᱪᱪᱷᱟ ᱾ ᱨᱟᱹᱥᱠᱟᱹ ᱧᱚᱜᱼᱤᱧ ᱵᱩᱡᱷᱟᱹᱣ ᱮᱫᱟ ᱾ ᱡᱮ ᱡᱟᱦᱟᱸ ᱠᱩᱠᱞᱤ ᱠᱚᱵᱤᱱ ᱫᱚᱦᱚ ᱫᱟᱲᱮᱭᱟᱜ ᱠᱟᱱᱟ ᱚᱱᱟ ᱫᱚ ᱞᱟᱹᱱᱟᱭᱟᱞᱤᱧ ᱞᱟᱹᱭ ᱫᱟᱲᱮᱭᱟᱜ ᱠᱟᱱᱟ ᱾ ᱚᱱᱟᱼᱼ ᱛᱚᱵᱮ ᱟᱹᱵᱤᱱ ᱢᱟᱵᱤᱱ ᱚᱞᱪᱤᱠᱤ ᱵᱤᱱ ᱵᱟᱲᱟᱭ ᱜᱮᱭᱟ ᱾ ᱦᱮᱞᱳᱼᱼ ᱦᱮᱞᱳᱼᱼ ᱦᱮᱞᱳ ᱾ ᱦᱮᱞᱳ ᱦᱮᱞᱳ
ᱦᱮᱞᱳ
ᱦᱚᱸ ᱟᱸᱡᱚᱢᱚᱜ ᱠᱟᱱᱟ ᱥᱮ